ᱟᱨ ᱮᱠᱮᱱ ᱠᱟᱹᱢᱤ ᱠᱚᱫᱚ ᱪᱟᱥᱟᱵᱟᱥᱟ ᱢᱚᱛᱚᱡ ᱜᱮᱥᱮ ᱮᱴᱟᱜ ᱦᱚᱸ ᱵᱟᱹᱠᱤ ᱪᱮᱫ ᱠᱚ ᱪᱮᱫ ᱡᱟᱦᱟᱱᱟᱜ ᱠᱚ ᱪᱮᱠᱟ ᱦᱩᱭᱩᱜ ᱠᱟᱱᱟ?
ᱠᱟᱹᱢᱤ ᱵᱚᱞᱪᱮ ᱛᱚ ᱚᱲᱟᱜ ᱠᱚᱨᱮ ᱜᱮᱭ ᱫᱚᱠᱟᱱ ᱠᱚ ᱦᱮᱱᱟᱜᱼᱟ ᱛᱚ ᱠᱟᱹᱴᱤᱡ ᱟᱸᱜ ᱦᱟᱸ ᱫᱚᱠᱟᱱ ᱠᱚ ᱦᱮᱱᱟᱜ ᱠᱟᱫᱟ ᱚᱱᱞᱟᱭᱤᱱ ᱫᱚᱠᱟᱱ ᱜᱮ ᱦᱮᱱᱟᱜ ᱫᱚᱠᱟᱱ ᱦᱮᱸ ᱟᱫᱚ ᱚᱱᱟ ᱠᱚᱨᱮ ᱜᱮ ᱛᱟᱦᱮᱸ ᱦᱩᱭᱩᱜ ᱠᱟᱱᱟ ᱜᱮᱭᱟ ᱟᱨ ᱚᱲᱟᱜ ᱨᱮᱱᱟᱜ ᱪᱟᱥ ᱟᱵᱟᱫᱽ ᱜᱮ ᱠᱚᱨᱟᱣ ᱦᱩᱭᱩᱜᱼᱟ
ᱟᱪᱷᱟ ᱟᱪᱷᱟ ᱚᱠᱟᱴᱟᱜ ᱫᱚᱠᱟᱱᱮᱢ ᱠᱷᱩᱞᱟᱹᱣ ᱠᱟᱜᱼᱟ ᱚᱠᱟᱴᱟᱜ?
ᱫᱚᱠᱟᱱ ᱵᱚᱞᱛᱮ ᱫᱚ ᱚᱱᱞᱟᱭᱤᱱ ᱠᱚ ᱡᱮᱨᱚᱠᱚᱥ ᱠᱳ ᱠᱤᱪᱷᱩ ᱚᱱᱞᱟᱭᱤᱱ ᱛᱮ ᱠᱟᱹᱢᱤ ᱛᱟᱨᱯᱚᱨ ᱟᱵᱚᱣᱟᱜ ᱯᱟᱹᱧᱪᱤ ᱠᱚ ᱡᱟᱦᱟᱸ ᱯᱟᱹᱧᱪᱤ ᱥᱟᱹᱲᱤ ᱠᱚ ᱪᱮᱛ ᱛᱟᱦᱮᱸ
ᱟᱪᱷᱟ ᱟᱪᱷᱟ ᱟᱹᱰᱤ ᱱᱟᱯᱟᱭ ᱦᱮᱸ ᱚᱱᱟ ᱠᱚ ᱥᱟᱶᱛᱮ ᱯᱟᱹᱧᱪᱤ ᱥᱟᱹᱲᱤ ᱦᱚᱸ
ᱦᱳᱭ ᱦᱳᱭ ᱛᱟᱨᱯᱚᱨ ᱱᱤᱛᱚᱜ ᱫᱚ ᱥᱚᱨᱠᱟᱨ ᱦᱚᱸ ᱵᱚᱫᱚᱞ ᱠᱟᱱᱟᱭ ᱛᱟᱨᱢᱟᱱᱮ ᱟᱹᱰᱤ ᱠᱤᱪᱷᱩ ᱰᱟᱭᱟ ᱰᱚᱠᱚᱢᱮᱱᱴᱥ ᱠᱚ ᱡᱮᱨᱚᱠᱚᱥ ᱫᱟ ᱠᱚ ᱟᱨ ᱯᱨᱤᱱᱴ ᱟᱣᱩᱴ ᱫᱟᱠᱚ ᱦᱮᱸ᱾ ᱚᱱᱟ ᱠᱚᱦᱚᱸ ᱯᱟᱱᱛᱮ ᱦᱩᱭᱩᱜ ᱠᱟᱱᱟ, ᱦᱳᱭ ᱦᱳᱭ ᱦᱳᱭ ᱚᱱᱟ ᱠᱚᱦᱚᱸ ᱯᱮᱨᱮᱡ ᱦᱩᱭᱩᱜ ᱠᱟᱱᱟ᱾
ᱮ ᱦᱮᱸ ᱛᱚ ᱦᱚᱲ ᱠᱚ ᱟᱹᱰᱤ ᱵᱤᱡᱽᱱᱮᱥᱮᱼᱼ ᱵᱤᱡᱱᱮᱥ ᱠᱚᱦᱚᱸ ᱵᱚᱱ ᱛᱟᱭᱱᱚᱢᱚᱜ ᱠᱟᱱᱟ ᱦᱟᱜ ᱟᱫᱚ ᱚᱱᱮ ᱚᱱᱠᱟᱟᱜᱮ ᱵᱤᱡᱽᱱᱮᱥ ᱠᱚ ᱞᱮᱠᱷᱟᱡ ᱟᱵᱚ ᱦᱚᱸᱼᱼ
ᱦᱳᱭ ᱦᱳᱭ ᱟᱫᱚ ᱨᱟᱥᱛᱟ ᱫᱷᱟᱨᱮ ᱚᱲᱟᱜ ᱠᱚᱫᱚ ᱚᱲᱟᱜ ᱫᱩᱣᱟᱹᱨ ᱠᱚ ᱡᱟᱭᱜᱟ ᱠᱚ ᱨᱟᱥᱼᱼ ᱫᱷᱟᱨᱮᱜᱮ ᱱᱟᱠᱷᱟᱡ, ᱟᱫᱚ ᱚᱱᱟᱛᱮ ᱯᱟᱱᱛᱮ ᱦᱩᱭᱩᱜ ᱠᱟᱱᱟ, ᱦᱮᱸ᱾ ᱮᱠᱵᱟᱨᱮ ᱢᱮᱱ ᱨᱟᱥᱛᱟ ᱪᱮᱛᱟᱱ ᱜᱮ ᱠᱟᱱᱟ᱾
ᱚ ᱦᱚᱸ ᱛᱟᱦᱞᱮ ᱟᱹᱰᱤ ᱢᱚᱸᱡᱽ, ᱢᱮᱱ ᱨᱟᱥᱛᱟ ᱨᱮᱫᱚ ᱮ᱾ ᱟᱹᱰᱤ ᱦᱚᱲ ᱠᱚ ᱪᱟᱞᱟᱜᱣ ᱦᱤᱡᱩᱜ ᱜᱮᱠᱚ ᱛᱟᱦᱮᱱᱟ ᱛᱚ᱾
ᱦᱳᱭ ᱦᱳᱭ ᱪᱚᱠ ᱠᱚ ᱛᱟᱦᱮᱱᱟ ᱦᱚᱲ ᱠᱚᱠᱚ ᱪᱟᱞᱟᱣ ᱦᱤᱡᱩᱜᱼᱟ᱾
ᱦᱮᱸ ᱦᱮᱸ ᱦᱮᱸ ᱦᱮᱸ ᱟᱨ ᱯᱟᱟᱹᱧᱪᱤ ᱥᱟᱹᱲᱤ ᱠᱚ ᱫᱚᱦᱚᱭᱮᱜ ᱠᱟᱱ ᱜᱮᱭᱟ ᱛᱚ?
ᱦᱳᱭ ᱚᱱᱟ ᱠᱚ ᱛᱟᱨᱯᱚᱨ ᱢᱟᱜᱽ ᱢᱚᱬᱮ ᱥᱤᱡᱤᱱ ᱠᱚ ᱯᱟᱨᱚᱢᱮ ᱱᱟ ᱛᱚ ᱠᱟᱡᱟᱠ ᱜᱮ ᱢᱟᱱᱮ ᱠᱤᱨᱤᱧ ᱟᱠᱷᱨᱤᱧ ᱫᱚ ᱦᱩᱭᱮᱱᱟ᱾
ᱟᱪᱪᱷᱟ ᱟᱪᱪᱷᱟ ᱟᱨ ᱢᱟᱞ ᱠᱚᱫᱚ ᱯᱟᱹᱧᱪᱤ ᱥᱟᱹᱲᱤ ᱫᱚ ᱚᱠᱟ ᱠᱷᱚᱡ ᱟᱹᱜᱩᱭ ᱦᱩᱭᱩᱜ ᱠᱟᱱᱟ?
ᱟᱨ ᱱᱚᱛᱮ ᱟᱹᱜᱩᱭ ᱦᱩᱭ ᱠᱚᱜᱼᱟ ᱟᱞᱮ ᱫᱚ ᱟᱹᱜᱩᱭ ᱜᱮᱭᱟᱞᱮ ᱱᱚᱛᱮ᱾ ᱪᱟᱹᱠᱩᱞᱤᱭᱟᱹ ᱟᱨ ᱱᱚᱛᱮ ᱯᱩᱨᱩᱞᱤᱭᱟᱹ᱾
ᱦᱮᱸ᱾
ᱦᱮᱸ᱾ ᱚᱱᱠᱟ ᱠᱷᱚᱱᱟᱜ ᱢᱟᱞ ᱦᱮᱡ ᱠᱚᱜᱼᱟ ᱯᱷᱳᱱ ᱛᱮ ᱠᱚᱞ ᱠᱮᱭᱟ ᱠᱚ ᱧᱮᱞ ᱦᱳᱭ ᱠᱚᱜᱼᱟ ᱪᱷᱚᱵᱤ ᱛᱟᱨᱯᱚᱨ ᱴᱮᱨᱟᱥᱯᱳᱰ ᱛᱮ ᱠᱚᱞ ᱠᱮᱭᱟ ᱠᱚ᱾ ᱟᱨ ᱵᱟᱠᱷᱟᱱ ᱫᱚ ᱪᱟᱞᱟᱣ ᱦᱳᱭᱳᱜ ᱜᱮᱭᱟ᱾
ᱦᱮᱸ, ᱪᱟᱞᱟᱣ ᱠᱟᱛᱼᱼ
ᱦᱳᱭ ᱧᱮᱞ ᱠᱟᱛᱮᱱ ᱦᱮᱸ ᱱᱟᱣᱟ ᱱᱟᱣᱟ ᱠᱟᱱᱮᱠᱥᱮᱱ ᱠᱚ᱾
ᱦᱮᱸ ᱦᱮᱸ ᱱᱟᱣᱟ ᱱᱟᱣᱟᱱᱟᱜ ᱠᱚ ᱪᱤᱱ ᱪᱤᱱ ᱠᱚ ᱳᱰᱳᱝᱚᱜ ᱠᱟᱱᱟ ᱚᱱᱟ ᱠᱚ ᱟᱹᱰᱤ ᱠᱚ ᱠᱩᱥᱤᱭᱟᱜ ᱜᱮᱭᱟ ᱛᱚ ᱱᱟᱣᱟ ᱱᱟᱣᱟ ᱫᱚ ᱟᱹᱰᱤ ᱦᱟᱛᱟᱣᱼᱼ ᱚᱱᱟ ᱠᱚ᱾
ᱦᱳᱭ ᱱᱤᱭᱟᱹ ᱫᱷᱟᱣ ᱢᱟᱜᱽ ᱢᱚᱬᱮ ᱨᱮ ᱵᱷᱟᱜᱮ ᱜᱮ ᱩᱰᱳᱠ ᱱᱟ᱾ ᱦᱳᱭ ᱟᱫᱚ ᱫᱤᱠᱷᱤ ᱪᱮᱫ ᱞᱮᱠᱟ ᱱᱟᱣᱟ ᱱᱟᱣᱟ ᱜᱮ ᱱᱮᱥ᱾ ᱠᱤᱱᱛᱩ ᱵᱟᱝ ᱠᱩᱲᱟᱹᱣ ᱫᱟᱲᱮ ᱦᱩᱭ ᱞᱮᱱᱟ ᱟᱹᱰᱤ ᱜᱟᱱ ᱜᱮ, ᱮᱼᱼ ᱯᱟᱱᱛᱮ ᱤᱫᱤᱭᱟᱠᱚ ᱟᱫᱚ ᱦᱟᱸᱰᱮ ᱯᱨᱚᱰᱟᱠᱥᱚᱱ ᱵᱟᱝᱠᱚ ᱥᱟᱹᱯᱞᱟᱹᱭ ᱫᱟᱲᱮᱭᱟᱜ ᱠᱷᱟᱱ ᱫᱚ, ᱦᱮᱸᱛᱚ ᱵᱟᱝ ᱜᱟᱱᱚᱜ ᱠᱟᱱᱟ ᱥᱮ᱾
ᱟᱪᱪᱷᱟ ᱟᱪᱪᱷᱟ ᱵᱟᱠᱚ ᱥᱟᱯᱞᱟᱭ ᱫᱟᱲᱮᱭᱟᱜ ᱠᱟᱱ ᱛᱟᱦᱮᱫ ᱚᱸᱰᱮ ᱠᱷᱚᱡ ᱦᱚᱸ᱾
ᱦᱳᱭ ᱚᱸᱰᱮ ᱠᱷᱚᱱ ᱦᱚᱸ ᱵᱟᱠᱚ ᱫᱟᱲᱮᱭᱟᱜ ᱠᱟᱱᱟ ᱵᱟᱨᱭᱟ ᱯᱮᱭᱟ ᱫᱚᱠᱟᱱ ᱥᱟᱵ ᱢᱮᱱᱟᱜᱼᱟ ᱛᱚ ᱟᱫᱚ ᱦᱟᱱᱛᱮ ᱱᱟᱛᱮ ᱠᱷᱚᱱ ᱵᱟᱨᱭᱟ ᱼᱼ ᱯᱮᱭᱟ ᱟᱠᱚ ᱟᱞᱮᱰᱤ ᱟᱹᱜᱩ ᱦᱩᱭᱩᱜ ᱠᱟᱱᱟ᱾ ᱟᱫᱚ ᱵᱟᱝ ᱜᱟᱱᱚᱜ ᱠᱟᱱᱟ ᱵᱟᱨᱭᱟ ᱯᱮᱭᱟ ᱯᱟᱱᱛᱮ ᱠᱟᱛᱮ ᱨᱮᱦᱚᱸ᱾
ᱦᱮᱸ ᱰᱤᱢᱟᱱᱰ ᱦᱚᱸ ᱱᱤᱛᱚᱜ ᱡᱟᱹᱥᱛᱤ ᱪᱟᱞᱟᱜ ᱠᱟᱱᱟ ᱦᱚᱲᱠᱚ ᱦᱟᱛᱟᱣᱮᱫᱟ᱾
ᱦᱳᱭ ᱦᱮᱸ ᱢᱟᱜᱽ ᱢᱚᱬᱮ ᱦᱩᱭᱱᱟ ᱛᱚ ᱟᱯᱮ ᱥᱮᱫ ᱦᱩᱭᱩᱜ ᱜᱮᱭᱟ ᱢᱟᱜᱽ ᱢᱚᱬᱮ ᱠᱚ?
ᱦᱩᱸ, ᱦᱳᱭᱳᱜ ᱜᱮᱭᱟ᱾
ᱦᱩᱸ᱾ ᱟᱞᱮ ᱥᱮᱫ ᱦᱚᱸ ᱟᱞᱮ ᱥᱮᱫ ᱫᱚ ᱫᱚᱢᱮ ᱟᱹᱰᱤ ᱵᱮᱝᱜᱚᱞ ᱨᱮᱫᱚ ᱟᱹᱰᱤ ᱡᱟᱹᱥᱛᱤ ᱜᱮ ᱦᱩᱭᱩᱜᱼᱟ, ᱯᱨᱟᱭ᱾ ᱚᱱᱮ ᱮ ᱪᱟᱹᱛᱼᱼ
ᱥᱮᱫ ᱫᱚᱼᱼ
ᱪᱟᱹᱛ ᱵᱟᱹᱭᱥᱟᱹᱠᱷ ᱡᱷᱮᱸᱴ ᱵᱚᱸᱜᱟ, ᱪᱟᱹᱛ ᱵᱟᱹᱭᱥᱟᱹᱠᱷ ᱡᱷᱮᱸᱴ ᱯᱮ ᱪᱟᱸᱫᱳ ᱠᱩᱴᱷᱤᱱ ᱞᱟᱜᱟᱛᱟᱨ ᱦᱩᱭᱩᱜᱼᱟ᱾
ᱟᱪᱪᱷᱟ ᱟᱪᱪᱷᱟ, ᱦᱮᱸ ᱟᱞᱮᱥᱮᱫ ᱫᱚ ᱵᱟᱝ ᱟᱹᱰᱤ ᱠᱚ ᱟᱹᱰᱤ ᱠᱚᱢ ᱜᱮ᱾
ᱦᱮᱸ ᱟᱞᱮᱥᱮᱱᱟ ᱯᱷᱟᱹᱜᱩᱱ ᱵᱚᱸᱜᱟ ᱫᱚᱠᱚ ᱵᱟᱦᱟᱜ ᱠᱟᱱᱟ ᱪᱟᱹᱛ ᱵᱚᱸᱜᱟ ᱵᱟᱹᱭᱥᱟᱹᱠᱷ ᱵᱚᱸᱜᱟᱼᱼ ᱡᱷᱮᱴ ᱵᱚᱸᱜᱟ ᱚᱱᱟ ᱯᱮ ᱪᱟᱸᱫᱚ ᱠᱩᱴᱷᱤᱱ ᱞᱮᱛᱟᱲ ᱜᱮ ᱢᱟᱜᱽ ᱢᱚᱬᱮ ᱦᱩᱭᱩᱜ ᱜᱮᱭᱟ᱾
ᱞᱮᱛᱟᱲ ᱜᱮ ᱵᱟᱝ ᱩᱱ ᱥᱚᱢᱚᱭ ᱫᱚ ᱯᱩᱨᱟᱹ ᱵᱤᱡᱤ ᱧᱚᱜ ᱜᱮ ᱛᱮᱦᱮᱱᱟ᱾
ᱦᱮᱸ ᱵᱤᱡᱤ ᱢᱮ ᱦᱮᱸ ᱥᱟᱨᱟ ᱜᱟᱲᱤ ᱦᱚᱲ ᱛᱚ ᱟᱫᱚ᱾ ᱛᱟ ᱛᱤᱠᱤᱱ ᱥᱟᱨᱟ ᱫᱤᱱ ᱦᱟᱹᱲᱤ ᱦᱚᱲ᱾
ᱥᱟᱨᱟ ᱜᱟᱹᱲᱤ ᱦᱮᱸ ᱟᱪᱪᱷᱟ ᱟᱪᱪᱷᱟ
ᱛᱤᱱ ᱫᱤᱱ ᱛᱤᱱ ᱫᱤᱱᱮᱢ ᱦᱮᱡ ᱠᱟᱱᱟ᱾ ᱱᱚᱣᱟ ᱨᱮ ᱱᱚᱣᱟ ᱯᱞᱟᱴᱯᱷᱚᱨᱢ ᱨᱮ
ᱱᱚᱣᱟ ᱯᱞᱟᱴᱯᱷᱚᱨᱚᱢ ᱨᱮᱫᱚ ᱦᱮᱡ ᱦᱩᱭᱱᱟ ᱢᱚᱴᱟᱢᱩᱴᱤ ᱪᱟᱨᱫᱤᱱ ᱜᱟᱱ ᱦᱩᱭᱩᱜ ᱠᱟᱱᱟ᱾
ᱚ ᱟᱪᱪᱷᱟ ᱚᱸᱰᱮ ᱠᱤᱪᱷᱩ ᱤᱭᱟᱹ ᱠᱚ ᱫᱚ ᱮᱢ ᱞᱮᱱᱟ ᱱᱚᱣᱟ ᱵᱷᱤᱰᱭᱳ ᱠᱚᱠᱚ ᱮᱢ ᱞᱮᱱᱟ ᱱᱚᱣᱟ ᱡᱮ ᱱᱚᱸᱰᱮ ᱨᱚᱰ ᱨᱮᱱᱟᱜ ᱫᱟᱣ ᱫᱚ ᱨᱮᱱᱟᱜ ᱢᱚᱴᱟᱢᱩᱴᱤ ᱮᱜᱟᱨᱚ ᱟᱨ ᱯᱚᱸᱪᱤᱥ ᱠᱷᱚᱱ ᱛᱤᱨᱤᱥ ᱨᱮ ᱦᱟᱹᱵᱤᱛ ᱦᱩᱭᱩᱜ-ᱟ᱾ ᱢᱟᱱᱮ ᱫᱚᱦᱚ ᱦᱩᱭᱩᱜ-ᱟ᱾ ᱟᱫᱚ ᱪᱟᱞ ᱞᱟᱦᱟ ᱡᱟᱹᱥᱛᱤ ᱠᱷᱚᱱ ᱜᱮᱢ ᱞᱟᱹᱭ ᱠᱮᱫ ᱛᱟᱞᱟᱝᱟ ᱥᱮ
ᱚᱱᱮ ᱠᱚ ᱚᱱᱮ ᱵᱷᱤᱰᱤᱭᱳ ᱨᱮᱧ ᱧᱮᱞ ᱞᱮᱫᱟ ᱢᱤᱫᱴᱮᱡ ᱤᱭᱟᱹᱨᱮ ᱫᱚᱥ ᱫᱚᱥ ᱫᱚᱥ ᱫᱚᱥ ᱢᱤᱱᱤᱴ ᱨᱮᱜᱮ ᱦᱩᱭ ᱦᱩᱭᱱᱟ ᱫᱚᱥ
ᱫᱚᱥ ᱫᱚ ᱵᱟᱝ ᱮᱜᱟᱨᱚ ᱮᱜᱟᱨᱚ ᱯᱚᱸᱪᱤᱥ ᱮᱜᱟᱨᱚ ᱯᱚᱸᱪᱤᱥ ᱠᱷᱚᱱ ᱛᱤᱨᱤᱥ ᱵᱷᱤᱛᱤᱨ ᱨᱮ ᱴᱳᱴᱟᱞ ᱫᱚ ᱠᱟᱱᱟ ᱵᱟᱨᱚ ᱵᱟᱨᱚ ᱫᱚ ᱵᱟᱝ ᱮᱜᱟᱨᱚ ᱯᱚᱸᱪᱤᱥ ᱠᱩᱲᱤ ᱠᱷᱚᱱ ᱴᱷᱤᱠ ᱜᱮᱭᱟ ᱱᱚᱝᱠᱟ ᱜᱮ ᱱᱟ ᱠᱷᱷᱟᱡ ᱟᱨᱚᱸ ᱦᱳᱭ ᱛᱟᱦᱚᱞᱮ ᱟᱨ ᱪᱮᱫ ᱠᱚ ᱪᱤᱠᱟᱹ ᱦᱩᱭᱩᱜ ᱠᱟᱱᱟ
ᱟᱨ ᱪᱮᱫ ᱠᱚ ᱪᱮᱠᱟᱹᱭ ᱦᱩᱭᱩᱜ-ᱟ᱾ ᱱᱤᱛᱚᱜ ᱫᱚ ᱰᱤᱡᱤᱴᱟᱞ ᱨᱮ ᱱᱤᱛᱚᱜ ᱫᱚ ᱰᱤᱡᱤᱴᱟᱞ ᱯᱞᱟᱴᱯᱷᱚᱨᱢ ᱨᱮ ᱠᱟᱹᱢᱤ ᱦᱩᱭᱩᱜ-ᱟ᱾ ᱱᱤᱛᱚᱜ ᱫᱚ ᱤᱭᱩᱵᱽ ᱴᱩᱵᱽ ᱠᱚᱨᱮ ᱚᱱᱟᱜᱮ ᱤᱭᱟᱹ ᱦᱩᱭ ᱟᱠᱟᱱᱟ
ᱵᱟᱡᱟᱨ ᱫᱚ ᱡᱟᱦᱟᱱᱟᱜ ᱥᱚᱵᱽᱡᱤ ᱢᱟᱨᱠᱮᱴ ᱠᱚ ᱠᱚᱨᱟᱣ ᱪᱟᱞᱟᱣ ᱦᱩᱭᱱᱟ ᱥᱮ ᱪᱮᱫ ᱠᱚ
ᱦᱮᱸ ᱦᱮᱸ ᱥᱚᱵᱽᱡᱤ ᱢᱟᱨᱠᱮᱴ ᱠᱚᱜᱮ
ᱦᱩᱸ
ᱟᱪᱪᱷᱟ
ᱟᱯᱮᱥᱮᱫ ᱪᱮᱫ ᱟᱢᱫᱟᱱᱤ ᱦᱮᱱᱟᱜ ᱱᱤᱛᱚᱜ ᱱᱤᱭᱟᱹ ᱜᱷᱟᱹᱲᱤ
ᱱᱤᱭᱟᱹ ᱜᱷᱟᱹᱲᱤ ᱫᱚ
ᱪᱮᱫ ᱠᱚ ᱟᱹᱠᱷᱨᱤᱧ ᱟᱠᱠᱷᱨᱤᱧ ᱫᱟᱠᱚ ᱵᱮᱥᱤ
ᱦᱮᱸ ᱡᱟᱹᱥᱛᱤ ᱫᱚ ᱤᱭᱟᱹ ᱠᱚᱜᱮ ᱡᱚᱛᱚ ᱡᱤᱱᱤᱥ ᱜᱮ ᱱᱚᱣᱟ ᱡᱟᱹᱥᱛᱤ ᱱᱚᱛᱮ ᱫᱚ ᱰᱤᱢᱟᱱᱰ ᱢᱮᱱᱟᱜ ᱜᱮᱭᱟ
ᱰᱤᱢᱟᱱᱰ ᱢᱮᱱᱟᱜ-ᱟ᱾ ᱵᱟᱝ ᱥᱚᱵᱽᱡᱤ ᱨᱮᱱᱟᱜ ᱦᱮᱸ ᱟᱞᱮ ᱥᱮᱫ ᱫᱚ ᱵᱟᱝ ᱨᱮᱦᱚᱸ ᱚᱱᱛᱮ ᱫᱚ ᱵᱟᱡᱟᱨ ᱠᱚᱫᱚ ᱥᱳᱨ ᱜᱮᱛᱟᱯᱮᱭᱟ ᱥᱮ ᱥᱟᱺᱜᱤᱧ ᱜᱮᱭᱟ
ᱥᱩᱨ ᱜᱮᱭᱟ᱾
ᱥᱩᱨ ᱜᱮᱭᱟ ᱚ ᱟᱪᱪᱷᱟ ᱛᱟᱦᱚᱞᱮ ᱠᱤᱨᱤᱧ ᱟᱹᱠᱷᱨᱤᱧ ᱦᱮᱸ ᱟᱹᱜᱩ ᱦᱚᱸ ᱥᱩᱨ ᱜᱮᱭᱟ ᱵᱟᱝ ᱟᱨ ᱵᱟ ᱡᱟᱦᱟᱱᱟᱜ
ᱟᱠᱷᱨᱤᱧ ᱞᱟᱹᱜᱤᱫ ᱦᱚᱸ ᱥᱮ
ᱠᱷᱤᱨᱤᱧ ᱟᱹᱜᱩ ᱞᱟᱹᱜᱤᱫ ᱦᱚᱸ ᱦᱳᱭ ᱦᱩ ᱟᱞᱮ ᱱᱚᱰᱮ ᱦᱚᱸ ᱥᱩᱨ ᱜᱮᱭᱟᱹ ᱟᱞᱮ ᱛᱚ ᱢᱟᱨᱟᱝ ᱵᱟᱡᱟᱨ ᱫᱚ ᱟᱞᱮᱭᱟᱜ ᱢᱮᱫᱽᱱᱤᱯᱩᱨ ᱛᱟᱞᱮ
ᱚ ᱢᱮᱫᱽᱱᱤᱯᱩᱨ ᱢᱟ ᱞᱟᱹᱴᱩ ᱢᱟᱨᱟᱝ ᱵᱟᱡᱟᱨ ᱠᱟᱱ ᱜᱮ
ᱦᱮᱸ ᱟᱞᱮ ᱫᱚ ᱟᱞᱮ ᱱᱚᱸᱰᱮ ᱠᱷᱚᱱ ᱥᱩᱨᱩᱜ-ᱟ᱾ ᱚᱸᱰᱮ ᱜᱮ ᱡᱚᱛᱚ ᱜᱮ ᱟᱱᱟᱡ ᱠᱚᱞᱮ ᱪᱟᱥ ᱵᱟᱥ ᱞᱮᱠᱷᱟᱱ ᱚᱸᱰᱮ ᱜᱮᱞᱮ ᱤᱫᱤᱦᱚᱴᱚ ᱠᱟᱜ-ᱟ᱾ ᱥᱮᱛᱟᱜ ᱨᱮ
ᱟᱪᱪᱷᱟ ᱟᱪᱪᱷᱟ ᱢᱮᱫᱽᱱᱤᱯᱩᱨ ᱢᱮᱫᱽᱱᱤᱯᱩᱨ ᱟᱯᱮ ᱟᱹᱛᱩ ᱫᱤᱥᱚᱢ ᱠᱷᱚᱱ ᱢᱮᱫᱽᱱᱤᱯᱩᱨ ᱛᱤᱱᱟᱹᱜ ᱥᱟᱺᱜᱤᱧ-ᱟ᱾
ᱥᱳᱨ ᱜᱮᱭᱟ ᱪᱷᱚ ᱠᱤᱞᱳᱢᱤᱴᱟᱨ
ᱚ ᱪᱷᱚ ᱠᱤᱞᱳᱢᱤᱴᱟᱨ ᱛᱚ ᱟᱹᱰᱤ ᱢᱚᱸᱡᱽ ᱴᱟᱣᱩᱱ ᱵᱟᱡᱟᱨ ᱥᱩᱨ ᱨᱮᱜᱮ
ᱵᱷᱳᱨ ᱛᱮᱞᱮ ᱪᱟᱞᱟᱜ ᱛᱮ ᱫᱚᱦᱚ ᱦᱚᱴᱚ ᱠᱟᱜ-ᱟ᱾ ᱞᱮ ᱟᱨᱚ ᱡᱩᱫᱤ ᱡᱟᱦᱟᱱᱟᱜ ᱠᱚ ᱚᱱᱩᱥᱴᱷᱟᱱ ᱠᱚ ᱵᱟᱯᱞᱟ ᱵᱷᱟᱸᱰᱟᱱ ᱠᱚ ᱦᱩᱭ ᱞᱮᱱᱠᱷᱟᱱ ᱟᱨᱚ ᱵᱷᱳᱨᱛᱮ ᱪᱟᱞᱟᱣ ᱠᱟᱛᱮ ᱚᱸᱰᱮ ᱠᱷᱚᱱᱞᱮ ᱢᱟᱱᱮ ᱟᱲᱚᱛ ᱠᱷᱚᱱᱞᱮ ᱢᱟᱨᱠᱮᱴ ᱟᱹᱜᱩᱭ ᱜᱮᱭᱟ᱾ ᱵᱷᱟᱜᱮ ᱥᱚᱵᱽᱡᱤ ᱧᱟᱢᱚᱜ-ᱟ᱾ ᱟᱨ ᱫᱟᱢ ᱦᱚᱸ ᱠᱚᱢᱚᱜ-ᱟ᱾ ᱦᱩᱸ ᱦᱩᱸ ᱚᱱᱠᱟ
ᱟᱪᱪᱷᱟ,
ᱱᱚᱛᱮ ᱫᱚ ᱛᱟᱦᱚᱞᱮ ᱟᱸᱡᱚᱢ ᱠᱟᱜ ᱜᱮᱭᱟᱢ ᱢᱮᱫᱽᱱᱤᱯᱩᱨ ᱠᱷᱚᱲᱚᱜᱯᱩᱨ ᱱᱚᱝᱠᱟᱛᱮ,
ᱦᱩᱸ ᱦᱩᱸ ᱟᱸᱡᱚᱢ ᱜᱮ᱾
ᱚ ᱱᱚᱝᱠᱟᱛᱮ ᱠᱟᱹᱢᱤ ᱯᱮ ᱪᱟᱞᱟᱣ ᱠᱟᱱᱟ ᱵᱟᱝ,
ᱦᱮᱸ ᱦᱮᱸ ᱚᱱᱠᱟᱛᱮ ᱦᱮᱸ ᱵᱟᱝ ᱚᱱᱟ ᱰᱟᱦᱟᱨ ᱛᱮ ᱠᱟᱹᱢᱤ ᱪᱟᱞᱟᱣ ᱦᱩᱭ ᱞᱮᱱᱟ ᱟᱫᱚ ᱩᱱ ᱥᱚᱢᱚᱭ ᱟᱸᱡᱚᱢ ᱵᱟᱲᱟ ᱫᱚ ᱦᱩᱭ ᱠᱟᱱᱟ ᱩᱱ ᱥᱚᱢᱚᱭ ᱫᱚ ᱱᱚᱣᱟ ᱠᱚ
ᱟᱪᱪᱷᱟ ᱟᱪᱪᱷᱟ᱾
ᱱᱚᱣᱟ ᱠᱚ ᱡᱟᱭᱜᱟ ᱨᱮᱫᱚ ᱱᱚᱣᱟ ᱠᱚ ᱢᱮᱛᱟᱜᱼᱟ ᱦᱮᱸ᱾ ᱚᱲᱟᱜ ᱠᱷᱚᱡ ᱟᱸᱡᱚᱢ ᱵᱟᱲᱟ ᱦᱩᱭ ᱠᱟᱱᱟ ᱟᱫᱚ ᱚᱱᱛᱮ ᱪᱟᱞᱟᱣ ᱠᱟᱛᱮᱫ ᱵᱩᱡᱽᱷᱱᱟ ᱟᱫᱚ ᱱᱚᱰᱮ ᱱᱚᱣᱟ ᱠᱚ ᱢᱮᱛᱟᱜᱼᱟ ᱟᱪᱪᱷᱟ,
ᱟᱪᱪᱷᱟ ᱛᱟᱨᱯᱚᱨᱮ ᱟᱯᱮ ᱥᱮᱫ ᱪᱮᱫ ᱠᱚ ᱦᱩᱭᱩᱜ ᱜᱮᱭᱟ? ᱦᱩᱞ ᱢᱟᱦᱟᱸ ᱠᱚ ᱪᱮᱫ ᱞᱮᱠᱟ ᱯᱮᱼᱯᱮ ᱥᱟᱯᱲᱟᱣᱫᱟ ᱥᱮ ᱵᱟᱝ ᱦᱩᱭᱩᱜ ᱜᱮ ᱟᱨ
ᱦᱩᱭ ᱥᱟᱯᱲᱟᱣ ᱦᱩᱭᱩᱜ ᱠᱟᱱᱟ ᱦᱩᱞ ᱢᱟᱦᱟᱸ ᱱᱤᱛᱚᱜ ᱛᱤᱭᱟᱹᱜ ᱴᱷᱤᱠ ᱠᱟᱱᱟ᱾ ᱟᱛᱳ ᱟᱛᱳ ᱫᱚ ᱵᱟᱝ ᱮᱸᱻ
ᱢᱤᱜᱴᱮᱜ ᱴᱷᱤᱠ ᱴᱷᱮᱱ ᱜᱮ,
ᱡᱚᱛᱚ ᱠᱚᱛᱮ ᱦᱮᱸ ᱟᱭᱢᱟ ᱴᱚᱞᱟᱛᱮ ᱢᱤᱫᱴᱮᱜ ᱚᱱᱛᱮ ᱨᱮ ᱟᱨᱦᱚᱸ ᱛᱷᱚᱲᱟ ᱥᱟᱺᱜᱤᱧ ᱧᱚᱜ ᱨᱮ,
ᱦᱚᱸ ᱪᱮᱜ ᱞᱮᱠᱟ ᱠᱚ ᱢᱟᱱᱟᱣ ᱜᱮᱭᱟ ᱪᱮᱜ ᱠᱚ ᱦᱩᱭᱩᱜ ᱜᱮᱛᱟᱯᱮᱭᱟ ᱚᱱᱟᱨᱮ᱾
ᱮᱸ ᱞᱟᱦᱟ ᱛᱮ ᱮᱱᱮᱡ ᱥᱮᱨᱮᱧ ᱦᱩᱭᱩᱜ ᱠᱟᱱ ᱛᱟᱦᱮᱸᱫ ᱱᱮᱛᱟᱨ ᱫᱚ ᱵᱟᱝ ᱦᱩᱭᱩᱜ ᱠᱟᱱᱟ ᱚᱱᱟ ᱠᱚᱫᱚ ᱢᱮᱱᱫᱟᱞᱮ ᱚᱱᱟ ᱠᱚᱫᱚ ᱵᱟᱵᱚᱱ ᱤᱭᱟᱹᱭᱟ᱾ ᱱᱤᱛᱚᱜ ᱫᱚ ᱠᱷᱟᱹᱞᱤ ᱮ ᱢᱟᱞᱟ ᱤᱭᱟᱹ ᱠᱚᱜᱮ ᱤᱭᱟᱹ ᱠᱚ ᱟᱨ ᱞᱟᱹᱭ ᱵᱩᱡᱷᱟᱹᱣ ᱥᱮ ᱡᱮᱢᱚᱱ, ᱦᱟᱹᱡᱩᱜ ᱠᱟᱱ ᱯᱤᱲᱦᱤ ᱨᱮᱱ ᱠᱚ ᱵᱩᱡᱟ ᱢᱮᱱᱛᱮ ᱚᱱᱟᱠᱚ ᱞᱟᱹᱭ
ᱦᱩᱸ ᱟᱞᱮᱥᱮ ᱦᱚᱸ ᱟᱹᱰᱤ ᱠᱟᱡᱟᱠ ᱜᱮ ᱦᱩᱭᱩᱜ ᱜᱮᱭᱟ ᱟᱨ ᱠᱤᱪᱷᱩ ᱠᱤᱪᱷᱩ ᱟᱞᱮ ᱵᱮᱝᱜᱚᱞ ᱨᱮᱦᱚᱸ ᱟᱨᱚ, ᱮᱸ ᱮᱴᱟᱜ ᱠᱚᱠᱚ ᱠᱚᱨᱟᱣ ᱧᱚᱜ ᱜᱮᱭᱟ ᱟᱱᱮ ᱪᱮᱫ ᱯᱨᱳᱜᱨᱟᱢ ᱠᱚᱻᱠᱚ ᱫᱚ ᱠᱚᱨᱟᱣ ᱜᱚᱫ ᱜᱮᱭᱟ ᱠᱷᱮᱞᱚᱰ ᱠᱚᱠᱚ ᱫᱚᱦᱚᱭ ᱜᱮᱭᱟ ᱟᱫᱚ ᱚᱱᱟ ᱠᱚᱫᱚ ᱵᱤᱨᱳᱫ ᱦᱩᱭᱩᱜ ᱠᱟᱱᱟ ᱟᱹᱰᱤ ᱡᱚᱨ ᱜᱮ᱾ ᱛᱤᱱᱟᱹᱜᱴᱟ ᱱᱟᱯᱟᱭᱚᱜ ᱠᱟᱱᱟ ᱚᱱᱟ ᱠᱚ ᱵᱤᱨᱳᱫᱷ ᱦᱩᱭᱩᱜ ᱠᱟᱱᱟ ᱠᱟᱨᱚᱱ ᱟᱴᱷᱨᱚᱥᱚ ᱯᱚᱧᱪᱟᱱᱚ ᱥᱟᱞᱨᱮ ᱟᱵᱚᱨᱮᱱ ᱦᱩᱞᱜᱟᱹᱨᱭᱟ. ᱥᱤᱫᱩ ᱠᱟᱹᱱᱩ ᱥᱟᱶᱛᱮ ᱟᱨᱚ ᱠᱚ ᱛᱟᱦᱮᱸ ᱠᱟᱱ ᱯᱩᱞᱟᱹ ᱡᱷᱟᱱᱚ ᱛᱤᱞᱠᱟᱹ ᱢᱟᱺᱡᱷᱤ ᱦᱮᱸ ᱱᱩᱠᱩ ᱫᱚ ᱟᱵᱚᱣᱟᱜ, ᱯᱷᱩᱨᱜᱟᱹᱞ ᱫᱤᱥᱚᱢ ᱞᱟᱹᱲᱦᱟᱹᱭ ᱞᱟᱹᱜᱤᱫ ᱟᱹᱰᱤᱜᱟᱱ ᱡᱤᱣᱤ ᱠᱚ ᱟᱞᱟᱭ ᱞᱟᱜᱼᱟ ᱥᱮ ᱩᱱ ᱦᱤᱞᱳ ᱠᱤᱨᱭᱟᱹ ᱠᱚ ᱟᱛᱟᱝ ᱞᱟᱜᱼᱟ᱾ ᱦᱮᱸ ᱛᱤᱨᱤᱥᱮ ᱡᱩᱱ ᱦᱤᱞᱚᱜ, ᱟᱫᱚ ᱚᱱᱟ ᱫᱚ ᱚᱱᱟ ᱫᱤᱱ ᱞᱮᱠᱟ ᱛᱮᱜᱮᱵᱚᱱ ᱯᱟᱞᱟᱣ ᱢᱟ ᱥᱮ ᱯᱟᱞᱚᱱ ᱢᱟᱵᱚᱱ᱾
ᱦᱮᱸ ᱚᱱᱟ ᱫᱤᱱ ᱞᱮᱠᱟᱜᱮ ᱟᱭᱢᱟ ᱠᱚ ᱜᱚᱡ ᱦᱚᱪᱚ ᱞᱮᱱᱟ ᱟᱨ ᱞᱟᱹᱲᱦᱟᱹᱭ ᱞᱮᱱᱟ ᱠᱚ
ᱚᱸᱰᱮ ᱫᱚ ᱩᱱ ᱦᱤᱞᱳᱜ ᱫᱚ ᱵᱟᱵᱚᱱ ᱨᱟᱹᱥᱠᱟᱹᱭᱟ ᱥᱮ ᱩᱱ ᱦᱤᱞᱚᱜ ᱠᱷᱮᱞᱚᱰ ᱠᱚᱦᱚᱸ ᱵᱟᱵᱚᱱ ᱫᱚᱦᱚᱭᱟ᱾
ᱦᱮᱸ ᱦᱮᱸ ᱟᱭᱢᱟ ᱨᱟᱹᱥᱠᱟᱹ ᱫᱤᱱ ᱟᱵᱚᱣᱟᱜ ᱢᱮᱱᱟᱜ ᱜᱮ
ᱢᱮᱱᱟᱜ ᱜᱮᱭᱟ ᱦᱮᱸ᱾ ᱟᱫᱚ ᱩᱱ ᱦᱤᱞᱚᱜ ᱟᱞᱮᱫᱚ ᱱᱚᱝᱠᱟ ᱜᱮᱭᱟᱞᱮ ᱟᱫᱚ ᱩᱱᱤᱞᱳᱜ ᱥᱮᱛᱟᱜ ᱯᱟᱭᱟᱨᱮ ᱵᱚᱸᱜᱟ ᱵᱩᱨᱩ ᱠᱚᱫᱚ ᱦᱩᱭᱩᱜᱼᱟ, ᱩᱱᱠᱩ ᱧᱩᱛᱩᱢ ᱛᱮᱞᱮ ᱵᱚᱸᱜᱟ ᱵᱩᱨᱩᱭᱟ᱾
ᱦᱮᱸ ᱵᱚᱸᱜᱟ ᱵᱩᱨᱩ ᱛᱟᱭᱱᱚᱢ ᱵᱚᱸᱜᱟ ᱵᱩᱨᱩ ᱛᱟᱭᱱᱚᱢ ᱵᱟᱭᱤᱠ ᱨᱮᱞᱤ ᱠᱚ ᱦᱩᱭᱩᱜᱼᱟ᱾ ᱟᱞᱮ ᱯᱩᱨᱟᱹᱣ ᱚᱧᱪᱚᱞ ᱵᱮᱯᱤ ᱦᱩᱭᱩᱜᱼᱟ ᱛᱚ᱾
ᱦᱮᱸ
ᱚᱧᱪᱚᱞ ᱵᱤᱯᱤ ᱦᱩᱭᱩᱜᱼᱟ, ᱚᱧᱪᱚᱞ ᱨᱮ ᱯᱩᱨ ᱵᱟᱭᱤᱠ ᱨᱮᱞᱤ ᱠᱚ ᱦᱚ ᱦᱩᱭᱩᱜ ᱜᱮᱭᱟ ᱛᱟᱨᱯᱚᱨ, ᱥᱤᱸᱜᱟᱲ ᱵᱮᱲᱟ ᱫᱚ ᱟᱨᱦᱚᱸ ᱠᱤᱪᱷᱩ ᱜᱚᱝᱠᱮ ᱠᱚᱠᱚ ᱛᱟᱦᱮᱱ ᱜᱮᱭᱟ ᱩᱱᱠᱩ ᱱᱮᱣᱛᱟ ᱵᱟᱠᱷᱨᱟ ᱛᱮ ᱦᱮᱜ ᱦᱩᱭᱩᱜᱼᱟ ᱩᱱᱠᱩ ᱫᱟᱨᱟᱢ ᱯᱷᱟᱨᱟᱢ ᱠᱟᱛᱮᱜ ᱚᱱᱮ ᱛᱷᱩᱛᱤ ᱜᱟᱞᱢᱟᱨᱟᱣ ᱠᱚ ᱦᱩᱞ ᱜᱟᱹᱨᱭᱟᱹ ᱤᱫᱤ ᱠᱟᱛᱮ᱾ ᱚᱱᱟ ᱠᱚᱠᱚ ᱟᱸᱡᱚᱢ ᱯᱟᱱᱛᱮᱭᱟᱞᱮ ᱡᱷᱚᱛᱚ ᱠᱚᱛᱮ ᱜᱮ᱾ ᱦᱳ ᱡᱟᱦᱟᱸᱭ ᱠᱚ ᱢᱟᱪᱮᱫ ᱠᱟᱱ ᱠᱚ, ᱡᱟᱦᱟᱸᱭ ᱫᱤᱥ ᱦᱩᱫᱤᱥ ᱠᱚ ᱵᱟᱲᱟᱭ ᱛᱟᱵᱚᱱᱟ ᱚᱱᱠᱟᱱ ᱠᱚ ᱢᱟᱪᱮᱫ ᱜᱚᱢᱠᱮ ᱠᱚ ᱱᱮᱣᱛᱟ ᱦᱩᱭᱩᱜᱼᱟ᱾ ᱩᱱᱠᱩ ᱫᱤᱥ ᱦᱩᱫᱤᱥ ᱠᱚ ᱞᱟᱹᱭᱟ ᱞᱟᱹᱭ ᱠᱟᱛᱮ ᱥᱤᱸᱜᱟᱹᱲ ᱵᱮᱲᱟ ᱟᱫᱚ ᱚᱱᱠᱟ ᱠᱟᱛᱮ ᱠᱟᱱᱟ ᱠᱷᱟᱡ ᱚᱥᱯᱤᱫᱟᱞᱮ ᱟᱹᱰᱤ ᱠᱟᱡᱟᱠ ᱧᱚᱜ ᱦᱩᱭᱩᱜ
ᱫᱚᱦᱚᱭ ᱞᱮᱠᱷᱟᱡ ᱢᱚᱸᱡᱽ ᱦᱩᱭᱩᱜᱼᱟ᱾
ᱦᱮᱸ ᱠᱟᱨᱚᱱ ᱱᱮᱛᱟᱨ ᱡᱮᱱᱟᱨᱮᱥᱚᱱ ᱫᱚ ᱵᱟᱝ ᱠᱚ ᱵᱩᱡ ᱮᱫᱟ ᱥᱮ ᱪᱮᱞᱮ ᱠᱟᱱᱟ ᱠᱤᱱ ᱚᱠᱚᱭ ᱠᱟᱱᱟ ᱠᱤᱱ ᱦᱮᱸ ᱪᱮᱫᱟᱜ ᱱᱩᱠᱤᱱ ᱵᱚᱱ ᱜᱚᱴ ᱡᱚᱦᱟᱨ ᱟᱠᱤᱱ ᱠᱟᱱᱟ ᱟᱫᱚ ᱡᱟᱦᱟᱸᱭ ᱜᱚᱝᱠᱮ ᱠᱚ ᱵᱟᱲᱟᱭ ᱛᱟᱵᱚᱱᱟ ᱦᱳᱭ ᱡᱟᱦᱟᱸᱭ ᱜᱚᱝᱠᱮ ᱵᱟᱲᱟᱭ ᱛᱟᱵᱚᱱᱟ ᱟᱫᱚ ᱚᱱ ᱠᱚᱜᱮ ᱦᱚ ᱠᱚ ᱦᱩᱭᱩᱜ ᱠᱟᱱᱟ ᱟᱫᱚ ᱩᱱᱠᱩ ᱠᱚ ᱞᱟᱹᱭ ᱯᱟᱥᱱᱟᱣ ᱮᱫᱟ ᱱᱩᱠᱩ ᱫᱚ ᱠᱟᱱᱟ ᱠᱚ ᱱᱩᱠᱩ ᱫᱚ ᱟᱵᱚ ᱨᱮᱸᱜᱮ ᱠᱟᱱᱟ ᱠᱚ ᱥᱮ ᱟᱵᱚ ᱫᱟᱹᱫᱩ ᱛᱟᱠᱚ ᱵᱟᱵᱟ ᱛᱟᱠᱚ᱾ ᱥᱮ ᱱᱩᱠᱩ ᱞᱟᱦᱟᱛᱮ ᱤᱝᱨᱮᱡᱽ ᱠᱚ ᱛᱟᱦᱮᱸ ᱠᱟᱱᱟ ᱩᱱᱠᱩ ᱠᱚ ᱞᱟᱜᱟᱣ ᱦᱚᱪᱚ ᱟᱠᱟᱫ ᱠᱚᱣᱟ ᱟᱵᱚᱨᱮᱱ ᱱᱩᱠᱩ ᱦᱩᱞ ᱜᱟᱹᱨᱭᱟᱹ ᱛᱮ᱾ ᱟᱫᱚ ᱚᱱᱟ ᱠᱷᱚᱱ ᱞᱟᱹᱭ ᱵᱩᱡᱷᱟᱹᱣ ᱞᱟᱹᱜᱤᱫ ᱛᱮ ᱜᱚᱝᱠᱮ ᱠᱚ ᱫᱚ ᱞᱮ ᱯᱟᱱᱛᱮ ᱠᱚᱜᱮᱭᱟ᱾
ᱦᱮᱸ ᱦᱮᱸ ᱦᱮᱸ ᱛᱚᱵᱮ ᱛᱚ ᱠᱟᱹᱴᱤᱡ ᱠᱩ ᱜᱤᱫᱽᱨᱟᱹ ᱠᱚᱦᱚᱸ ᱠᱚ ᱵᱩᱡᱟ ᱢᱮᱱᱛᱮ ᱱᱚᱣᱟ ᱫᱚ ᱱᱚᱣᱟ ᱠᱟᱱᱟ ᱱᱚᱝᱠᱟ ᱠᱟᱱᱟ᱾
ᱟᱯᱮ ᱫᱚ ᱱᱚᱝᱠᱟ ᱦᱩᱭᱩᱜᱼᱟ ᱥᱮ ᱪᱮᱫ ᱞᱮᱠᱟ?
ᱦᱮᱸ ᱟᱞᱮ ᱥᱮᱫ ᱦᱚᱸ ᱱᱚᱝᱠᱟ ᱜᱮ ᱱᱤᱛᱚᱜ ᱫᱚ᱾
ᱵᱟᱭᱤᱠ ᱨᱮᱞᱤ ᱨᱮ ᱦᱳᱠ ᱯᱩᱨᱟᱹ ᱠᱟᱡᱟᱠ ᱧᱚᱜ ᱠᱚ ᱦᱚᱲᱚᱨᱚᱜᱼᱟ ᱟᱫᱚ ᱡᱷᱚᱛᱚ ᱦᱚᱲ ᱚᱲᱟᱜ ᱨᱮᱛᱚ ᱟᱞᱮ ᱥᱮᱫ ᱫᱚ ᱵᱟᱭᱤᱠ ᱦᱮᱱᱟᱜ ᱛᱟᱠᱚᱣᱟ᱾ ᱦᱩᱸ ᱟᱹᱰᱤ ᱡᱳᱨ ᱜᱮ ᱵᱟᱭᱤᱠ ᱠᱚ ᱦᱚᱸ ᱦᱤᱡᱩᱜ ᱜᱮᱭᱟ᱾
ᱟᱪᱪᱷᱟ ᱟᱪᱪᱷᱟ ᱚᱱᱟ ᱠᱚ ᱟᱰᱮ ᱯᱟᱥᱮ ᱦᱚᱲ ᱴᱚᱞᱟ ᱟᱭᱢᱟ ᱰᱷᱮᱨ
ᱦᱳᱭ ᱦᱚᱲ ᱴᱚᱞᱟ ᱜᱮ ᱟᱪᱩᱨᱣᱟᱞᱮ ᱦᱮᱸ ᱢᱟᱭᱤᱠ ᱛᱟᱦᱮᱱᱟ, ᱵᱟᱭᱤᱠ ᱛᱟᱦᱮᱱᱟ, ᱛᱟᱨᱯᱚᱨᱮ ᱪᱤᱨ ᱛᱟᱦᱮᱱᱟ ᱦᱮᱸ᱾ ᱟᱜᱥᱟᱨ ᱠᱟᱹᱯᱤ ᱡᱷᱚᱛᱚ ᱦᱚᱲ ᱠᱚ ᱥᱟᱵ ᱠᱟᱜᱼᱟ ᱠᱚ ᱜᱚᱜ ᱠᱟᱜ ᱠᱚ
ᱦᱮᱸ ᱦᱮᱸ ᱟᱹᱰᱤ ᱱᱟᱯᱟᱭ ᱜᱮ᱾ ᱮᱠᱫᱚᱢ ᱟᱹᱰᱤ ᱨᱟᱹᱥᱠᱟᱹᱜ ᱜᱤᱧ ᱵᱩᱡᱷᱟᱹᱣ ᱠᱮᱫᱟ ᱟᱯᱮ ᱥᱮᱫ ᱦᱚᱸ ᱦᱩᱭᱩᱜ
ᱟᱯᱮ ᱥᱮᱫ ᱫᱚ ᱤᱱᱟᱹᱜ ᱴᱟᱜ ᱫᱚ ᱵᱟᱝ ᱠᱚ ᱪᱟᱞᱟᱜᱼᱟ᱾ ᱵᱟᱝ ᱡᱟᱥ ᱩᱱ ᱦᱤᱞᱳᱜ ᱜᱮ ᱚᱸᱰᱮ ᱜᱮ ᱠᱚ ᱵᱚᱸᱜᱟ ᱵᱩᱨᱩ ᱠᱟᱛᱮᱫ ᱜᱮ ᱠᱚ ᱤᱭᱟᱹ ᱵᱟᱲᱟᱭᱟ᱾
ᱟᱞᱮ ᱥᱮᱫ ᱫᱚ ᱦᱮᱸ ᱴᱚᱞᱟ ᱥᱮᱫ ᱱᱚᱝᱠᱟ ᱫᱚ ᱵᱟᱠᱚ ᱪᱟᱞᱟᱜᱼᱟ᱾ ᱟᱫᱚ ᱱᱚᱶᱟ ᱤᱭᱟᱹ ᱵᱟᱡᱟᱨ ᱫᱚ ᱠᱚ ᱪᱟᱞᱟᱜ ᱜᱮᱭᱟ ᱵᱟᱡ ᱵᱟᱡᱟᱨ ᱴᱚᱴᱷᱟ ᱛᱮ ᱚᱱᱠᱟ ᱫᱚ ᱠᱚ ᱨᱤᱣᱞᱤ ᱜᱮᱭᱟ ᱟᱞᱮ ᱥᱮᱫ ᱫᱚ ᱵᱟᱝ᱾
ᱟᱨ ᱱᱩᱠᱩ ᱠᱤᱪᱷᱩ ᱠᱤᱪᱷᱩ ᱚᱱᱟᱵᱷᱚᱨᱟᱱ ᱪᱮᱞᱮ ᱥᱚᱝ ᱜᱚᱴᱷᱚᱱ ᱠᱚ ᱵᱟᱹᱱᱩᱜ ᱠᱚᱣᱟ ᱚᱱᱠᱟ
ᱦᱮᱸ ᱥᱚᱝ ᱜᱚᱴᱷᱚᱱ ᱢᱮᱱᱟᱜ ᱠᱚ ᱜᱮᱭᱟ᱾
ᱦᱚᱸ ᱠᱟᱹᱢᱤᱭ ᱠᱟᱱᱟ ᱠᱚ ᱩᱱᱠᱩ ᱦᱚᱸ ᱵᱷᱟᱜ ᱫᱚ ᱵᱟᱝ
ᱦᱮᱸ ᱩᱱᱠᱩ ᱦᱚᱸ ᱵᱷᱟᱜᱤ ᱜᱮ ᱠᱚ
ᱦᱩᱭ ᱟᱫᱚ ᱟᱹᱰᱤ ᱱᱟᱯᱟᱭ ᱦᱮᱸ ᱡᱷᱚᱛᱚ ᱠᱚᱛᱮ ᱵᱚᱱ ᱠᱟᱹᱢᱤ ᱞᱮ ᱠᱷᱟᱱ ᱜᱮ ᱟᱵᱚ ᱟᱵᱚ ᱚᱞ ᱪᱤᱠᱤ ᱛᱮ ᱵᱚᱱ ᱱᱟᱯᱟᱭ ᱟᱵᱚᱱ ᱛᱟᱦᱮ ᱱᱟᱵᱚᱱ ᱟᱹᱰᱤ ᱞᱟᱛᱟᱨ ᱠᱟᱱᱟ ᱵᱚᱱ ᱛᱚ ᱪᱤᱠᱟᱹ ᱛᱮᱵ ᱨᱟᱠᱟᱵᱟ ᱚᱱᱟ ᱡᱷᱚᱛᱚ ᱠᱚ ᱛᱮ ᱪᱮᱥᱴᱟᱭᱮᱫᱟ ᱠᱮᱞᱟᱵ ᱠᱚ ᱜᱟᱶᱛᱟ ᱠᱚ ᱥᱚᱝᱜᱚᱴᱷᱚᱱ ᱠᱚ ᱠᱤᱱᱛᱩ ᱵᱟᱝ ᱵᱚᱱ ᱫᱟᱲᱮ ᱭᱟᱜ ᱠᱟᱱᱟ ᱚᱱᱟᱛᱮ ᱱᱟ ᱠᱷᱟᱡ ᱱᱚᱠᱟᱱᱟ ᱠᱟᱛᱷᱟ ᱠᱚ ᱟᱵᱚᱨᱮᱱ ᱤᱭᱟᱹ ᱠᱚ᱾ ᱛᱟᱨᱯᱚᱨ ᱱᱤᱛᱚᱜ ᱫᱚ ᱪᱮᱫ ᱠᱚᱪ ᱪᱤᱠᱟ ᱦᱩᱭᱩᱜᱼᱟ ᱛᱤᱦᱤᱧ ᱫᱚ᱾
ᱛᱮᱦᱮᱧ ᱫᱚ ᱡᱟᱦᱟᱱᱟᱜ ᱠᱟᱹᱢᱤ ᱵᱟᱹᱱᱩᱜᱼᱟ ᱛᱮᱦᱮᱧ ᱫᱚ᱾ ᱛᱮᱦᱤᱧ ᱫᱚ ᱯᱷᱤᱨᱤ ᱜᱤᱭᱟᱹᱧ᱾ ᱛᱮᱦᱮᱧ ᱫᱚ ᱟᱨᱟᱢ ᱦᱩᱭᱩᱜ ᱠᱟᱱᱟ᱾ ᱟᱨ ᱟᱢ ᱢᱟ ᱵᱟᱭ ᱚᱱᱟ ᱫᱚᱠᱟᱱ ᱥᱮᱫ ᱨᱮᱜᱮᱢ ᱛᱟᱦᱮᱱᱟ ᱱᱤᱛᱚᱜ᱾ ᱟᱣᱟᱡ ᱦᱮᱸ ᱰᱤᱥ ᱴᱟᱵᱚᱜ ᱠᱟᱱᱟ ᱟᱣᱟᱡ᱾
ᱦᱚᱸ ᱱᱚᱛᱮ ᱨᱮᱜᱮ ᱦᱤᱱᱤᱧᱼᱟ ᱤᱧ ᱦᱚ ᱨᱟᱥᱛᱟ ᱥᱟᱭᱤᱴ ᱨᱮ᱾ ᱥᱟᱸᱭᱤᱰ ᱨᱮᱜᱮ ᱦᱟᱱᱮ ᱫᱟᱨᱮ ᱵᱩᱴᱟᱹ ᱩᱢᱩᱞ ᱨᱮᱜᱮ
ᱫᱟᱨᱮ ᱵᱩᱴᱟᱹ ᱦᱮᱸ ᱫᱟᱨᱮ ᱵᱩᱴᱟᱹ ᱩᱢᱚᱨ ᱨᱮ ᱟᱹᱰᱤ ᱢᱚᱡᱽ ᱵᱩᱡᱷᱟᱹᱜ ᱠᱟᱱᱟ᱾
ᱠᱷᱚᱵᱚᱨ ᱠᱚ ᱚᱠᱟᱛᱮᱢ ᱪᱟᱞᱟᱜᱼᱟ ᱥᱮᱪᱮᱫ ᱥᱮ ᱵᱚᱞ ᱠᱚ ᱜᱚᱵᱟ ᱯᱮ ᱠᱷᱮᱞ ᱜᱮᱭᱟ?
ᱠᱷᱮᱞ ᱜᱮᱭᱟᱠᱚ ᱟᱫᱚ ᱱᱤᱭᱟᱹ ᱠᱚ ᱫᱤᱱ ᱫᱚ ᱵᱟᱝ ᱦᱩᱭᱩᱜ ᱠᱟᱱᱟ, ᱱᱤᱛᱚᱜ ᱫᱚ
ᱡᱮ ᱥᱤᱛᱩᱝ ᱜᱚᱨᱚᱢ ᱠᱟᱱᱟ ᱦᱟ ᱠᱟᱹᱢᱤ ᱫᱤᱱ ᱦᱤᱡᱩᱜ ᱠᱟᱱᱟ ᱜᱚᱨᱚᱢ ᱟᱹᱰᱤ ᱡᱳᱨ ᱟᱹᱰᱤ ᱡᱳᱨ ᱜᱚᱨᱚᱢ ᱠᱟᱱᱟ᱾
ᱟᱹᱰᱤ ᱡᱳᱨ
ᱥᱟᱦᱟᱣ ᱵᱟᱝ ᱜᱟᱱᱚᱜ ᱠᱟᱱᱟ, ᱮᱢᱱᱤᱛᱮ ᱯᱷᱮᱱ ᱨᱮ ᱯᱟᱝᱠᱷᱟ ᱨᱮ ᱥᱟᱦᱟᱣ ᱵᱟᱝ ᱜᱟᱱᱚᱜ ᱠᱟᱱᱟ᱾
ᱦᱩᱸ ᱦᱩᱸ ᱵᱟᱝ᱾
ᱟᱭᱛᱮ ᱱᱤᱭᱟᱹ ᱥᱚᱢᱚᱭ ᱡᱩᱫᱤ ᱵᱚᱞ ᱠᱷᱮᱞ ᱛᱟᱨᱢᱟᱱᱮ ᱟᱠᱟᱞ ᱟᱠᱟᱞ ᱟᱫᱚ ᱱᱤᱡᱮ ᱫᱚ ᱟᱫᱚ ᱤᱭᱟᱹ ᱠᱚ ᱩᱢᱮᱨ ᱠᱚ ᱦᱳᱭᱱᱟᱛᱚ ᱟᱪᱪᱷᱟ ᱴᱷᱤᱠ ᱜᱮᱭᱟ ᱢᱟ᱾
ᱦᱮᱸ ᱢᱟ ᱴᱷᱤᱠ᱾